ᱦᱩᱸ
ᱦᱳᱭ ᱛᱟᱞᱦᱮ ᱪᱮᱫ ᱞᱮᱠᱟ ᱱᱟᱯᱟᱭ ᱵᱟᱲᱟ ᱜᱮ ᱢᱮᱱᱟᱜ ᱵᱤᱱᱟ?
ᱦᱩᱸ ᱱᱟᱯᱟᱭ ᱜᱮ ᱟᱨ ᱟᱵᱤᱱ ᱫᱚ?
ᱦᱳᱭ ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟ ᱟᱨ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱥᱟᱱᱟᱢ ᱠᱚᱜᱮ ᱵᱮᱥ ᱜᱮ ᱢᱮᱱᱟᱜ ᱞᱮᱭᱟ
ᱟᱪᱪᱷᱟ। ᱪᱮᱫ ᱠᱚᱯᱮ ᱪᱤᱠᱟᱹ ᱵᱟᱲᱟᱭᱮᱫᱼᱟ?
ᱦᱳᱭ ᱜᱚᱝᱠᱮ ᱱᱚᱜᱼᱚᱭ ᱱᱮᱛᱟᱨ ᱢᱟ ᱱᱟᱦᱟᱢ ᱵᱟᱰᱟᱭ ᱜᱤ ᱪᱟᱥ ᱠᱟᱹᱢᱤ ᱫᱤᱱ ᱠᱟᱱᱟ ᱦᱩᱲᱩ ᱠᱚᱜᱮ ᱨᱚᱦᱚᱭ ᱠᱚ ᱦᱩᱭ ᱵᱟᱲᱟᱜ ᱠᱟᱱᱟ ᱪᱟᱥ ᱠᱟᱹᱢᱤ ᱠᱚᱜᱮ ᱚᱱᱟ ᱠᱚᱜᱮ ᱟᱫᱚ ᱱᱟᱦᱟᱜ ᱟ ᱞᱟᱹᱭ ᱠᱮᱭᱟᱞᱟᱝ ᱱᱮᱛᱟᱨ ᱠᱮᱛᱮᱫ ᱱᱟᱦᱟᱜ ᱟᱹᱰᱤᱜᱟᱱ ᱦᱚᱲ ᱱᱟᱦᱟᱜ ᱚᱱᱮ ᱠᱷᱮᱛ ᱠᱚ ᱠᱟᱹᱢᱤ ᱵᱚᱱ ᱵᱟᱵᱚᱱ ᱪᱟᱞᱟᱜ ᱠᱟᱱᱟ ᱢᱟᱱᱮ ᱵᱟᱨᱦᱮ ᱠᱟᱹᱢᱤ
ᱦᱮᱸ ᱦᱮᱸ
ᱦᱳᱭ ᱜᱚᱢᱠᱮ
ᱦᱮᱸ ᱟᱨ ᱱᱟᱥᱛᱟ ᱵᱟᱲᱟ ᱠᱮᱫᱟᱵᱮᱱ ᱵᱟᱝᱟ
ᱟᱹᱣᱨᱤ ᱱᱟᱦᱟᱜ ᱱᱚᱜᱼᱚᱭ ᱟᱹᱣᱨᱤ ᱦᱩᱭᱩᱜᱼᱟ ᱱᱟᱦᱟᱜ ᱱᱤᱛᱚᱜ ᱜᱤᱼᱼ ᱟᱫᱚ ᱫᱟ. ᱛᱟᱹᱱᱤ ᱥᱟᱯᱟ ᱵᱟᱲᱟ ᱠᱟᱛᱮᱫ ᱱᱚᱜᱼᱚᱭ ᱡᱤᱨᱟᱹᱣ ᱵᱟᱲᱟ ᱦᱩᱭ ᱠᱟᱱ ᱛᱟᱦᱮᱸᱱᱟ, ᱟᱫᱚ ᱱᱚᱜᱼᱚᱭᱼᱼ ᱟᱵᱮᱱ ᱥᱟᱞᱟᱜ ᱜᱮ ᱨᱚᱯᱚᱲᱚᱜ ᱦᱩᱭᱩᱜ ᱠᱟᱱᱟ ᱱᱚᱜᱼᱚᱭ ᱾ ᱟᱫᱚ ᱱᱚᱜᱼᱚᱭ ᱨᱚᱯᱚᱲ ᱵᱟᱲᱟ ᱠᱟᱛᱮᱜ ᱜᱮ ᱱᱟᱜ ᱡᱚᱢ ᱵᱟᱲᱟᱼᱼ ᱠᱚᱫᱚ ᱦᱩᱭᱩᱜᱼᱟ, ᱟᱨ ᱛᱟᱦᱞᱮ ᱚᱱᱛᱮ ᱫᱚ ᱟᱵᱮᱱ ᱱᱟᱜ ᱫᱚ ᱪᱮᱜ ᱠᱟ ᱪᱮᱫ ᱠᱚᱵᱮᱱ ᱪᱤᱠᱟ ᱵᱟᱲᱟ ᱭᱮᱫᱟ ᱾
ᱟᱞᱤᱧ ᱦᱚᱸ ᱱᱚᱛᱮ ᱢᱟ ᱪᱮᱫ ᱦᱚᱸ ᱵᱟᱝᱼ ᱱᱟᱥᱛᱟ ᱵᱟᱲᱟ ᱦᱚᱸ ᱵᱟᱭ ᱦᱩᱭ ᱠᱟᱱᱟ ᱟᱨ ᱫᱟᱹᱛᱟᱹᱱᱤ ᱦᱚᱸ ᱵᱟᱹᱧ ᱛᱟᱦᱮᱸ ᱫᱟᱜ ᱜᱮᱜᱼᱟᱭ ᱛᱚ ᱾ ᱠᱷᱟᱱ ᱵᱟᱭ ᱵᱟᱥᱴ ᱵᱟᱹᱧ ᱪᱟᱞᱟᱣ ᱠᱟᱱᱟ ᱱᱟᱸᱜ ᱚᱠᱟᱨᱤᱧ ᱫᱟ. ᱛᱟ. ᱱᱤᱼᱟ, ᱚᱲᱟᱜ ᱠᱷᱚᱱᱟᱜ ᱵᱟᱭ ᱫᱟ. ᱛᱟ. ᱱᱤ ᱜᱟᱱᱚᱜᱼᱟ ᱥᱮ ᱾
ᱥᱮᱛᱟᱜ ᱠᱷᱚᱱ ᱜᱮᱭ ᱫᱟᱜᱮᱜᱼᱟ ᱛᱚ ᱦᱮᱸ
ᱟᱪᱪᱷᱟ ᱟᱪᱪᱷᱟ ᱦᱚᱭ ᱚᱱᱟ ᱢᱟ ᱠᱟᱱ ᱜᱮ, ᱛᱷᱚᱲᱟ ᱟᱣᱟᱢ ᱦᱟᱸᱜ ᱜᱮᱫᱚᱜ ᱠᱟᱱ ᱛᱟᱵᱮᱱᱟ ᱾ ᱟᱫᱚ ᱞᱤᱧ ᱢᱮᱱ ᱦᱚᱪᱚᱭᱟ ᱡᱮ ᱱᱚᱝᱠᱟᱼᱼ ᱟᱪᱪᱷᱟ ᱜᱚᱝᱠᱮ ᱟᱯᱮ ᱥᱮᱫ ᱫᱚ ᱟᱯᱮ ᱫᱤᱥᱚᱢ ᱥᱮᱫ ᱫᱚ ᱱᱟᱸᱜ, ᱚᱱᱠᱟ ᱵᱤᱨ ᱵᱩᱨᱩᱼᱼ ᱠᱚᱫᱚ ᱢᱮᱱᱟᱜ ᱟᱥᱮ ᱵᱟᱝ ᱱᱟᱸᱜ ᱾
ᱵᱤᱨ ᱵᱩᱨᱩ ᱠᱚᱫᱚ ᱦᱮᱱᱟᱜᱼᱟ ᱠᱤᱱᱛᱩ, ᱟᱞᱮ ᱡᱟᱸᱦᱟᱸ ᱨᱮᱞᱮ ᱛᱟᱦᱮᱱ ᱠᱟᱱᱟ ᱥᱮ ᱚᱱᱟ ᱥᱩᱨᱼᱼ ᱠᱚᱨᱮ ᱫᱚ ᱵᱟᱹᱱᱩᱜ ᱟ. ᱱᱤᱪ ᱟᱨ ᱮᱴᱟᱜᱼᱼ ᱠᱟᱹᱴᱤᱡ ᱥᱟᱺᱜᱤᱧ ᱧᱚᱜ ᱨᱮ ᱵᱤᱥ ᱛᱤᱥ ᱠᱤᱞᱳᱢᱤᱴᱟᱨ ᱥᱟᱺᱜᱤᱧ ᱨᱮ ᱫᱚ ᱵᱩᱨᱩ ᱠᱚᱫᱚ ᱦᱮᱱᱟᱜᱼᱟ ᱾ ᱦ
ᱟᱪᱪᱷᱟ ᱟᱪᱪᱷᱟ ᱛᱟᱦᱚᱞᱮ ᱜᱚᱝᱠᱮ ᱦᱟᱸ ᱦᱮᱸ ᱚᱱᱟ ᱢᱟ ᱮᱱᱛᱮᱫ ᱟᱹᱰᱤ ᱥᱟᱺᱜᱤᱧ ᱨᱮᱢ ᱞᱟᱹᱭ ᱠᱮᱫ ᱛᱟᱦᱚᱞᱮ, ᱛᱚᱵᱮ ᱜᱚᱢᱼᱼᱼ ᱠᱮ ᱚᱱᱟ ᱡᱚᱠᱷᱚᱱ ᱦᱟᱭ ᱠᱚ ᱤᱭᱟᱹ ᱠᱚ ᱥᱮᱸᱫᱽᱨᱟ ᱠᱚ ᱦᱩᱭᱩᱜᱼᱟ, ᱛᱚ ᱩᱱ ᱚᱠᱛᱮ ᱫᱚ ᱱᱟᱜ ᱟᱯᱮ ᱫᱚ ᱚᱠᱟ ᱨᱮᱯᱮ ᱥᱮᱸᱫᱽᱨᱟ ᱯᱮ ᱥᱮᱱᱚᱜ ᱛᱮᱱᱟᱸᱜ ᱡᱮᱢᱚᱱ ᱵᱮᱱ ᱞᱟᱹᱭ ᱠᱮᱫᱼᱼ ᱠᱟᱛᱮ ᱟᱛᱩ ᱨᱮᱫᱚ ᱱᱟᱸᱜ ᱵᱟᱹᱱᱩᱜᱼᱟ ᱵᱤᱨ ᱠᱚ, ᱤᱭᱟᱹ ᱵᱩᱨᱩᱼᱼ
ᱚᱱᱛᱮ ᱚᱱᱠᱟ ᱥᱮᱸᱫᱽᱨᱟᱜ ᱜᱚᱝᱠᱮ ᱚᱱᱠᱟ ᱥᱮᱸᱫᱽᱨᱟ ᱢᱟ ᱚᱱᱠᱟ ᱵᱟᱞᱮ ᱪᱟᱞᱟᱜᱼᱟ, ᱟᱨ ᱚᱱᱠᱟ ᱥᱮᱸᱫᱽᱨᱟ ᱡᱚᱦᱚᱜ ᱫᱚ ᱚᱱᱠᱟᱼᱼ ᱪᱮᱬᱮ ᱠᱚᱜᱮᱞᱮ ᱪᱮᱬᱮ ᱜᱩᱰᱩ ᱠᱚ ᱩᱱᱠᱩ ᱠᱚᱞᱮ ᱥᱮᱸᱫᱽᱨᱟ ᱠᱚᱣᱟ ᱟ ᱟᱨ ᱚᱱᱠᱟ ᱜᱤᱫᱽᱨᱟᱹ ᱵᱟᱹᱱᱩᱜ ᱛᱚ ᱚᱱᱠᱟ ᱥᱮᱸᱫᱽᱨᱟ ᱵᱟᱭ ᱥᱮᱱ ᱦᱩᱭᱩᱜ ᱠᱟᱱᱟ ᱛᱚ ᱾
ᱦᱚᱭ ᱦᱚᱭ ᱚᱱᱟ ᱢᱟ ᱥᱟᱹᱨᱤ ᱠᱟᱛᱷᱟ ᱠᱟᱱ ᱜᱮ ᱾ ᱮᱱᱛᱮᱫ ᱡᱟᱦᱟᱸ ᱴᱚᱴᱷᱟ ᱥᱮᱫ ᱵᱤᱨ ᱠᱚ ᱵᱩᱨᱩ ᱠᱚ ᱱᱟᱜ ᱵᱟᱝ ᱛᱟᱦᱮᱱᱟ, ᱚᱱᱟ ᱴᱚᱴᱷᱟ ᱫᱚ ᱱᱟᱜ ᱟᱸᱡᱚᱢ ᱠᱟᱱᱟ ᱱᱚᱝᱠᱟ ᱥᱮᱸᱫᱽᱨᱟ ᱠᱚᱨᱮ ᱫᱚ ᱱᱟᱜ ᱩᱱᱠᱩᱼᱼᱼ ᱟᱨ ᱪᱮᱬᱮ ᱪᱤᱯᱨᱩᱫ ᱠᱚ ᱥᱮ ᱱᱩᱠᱩ ᱜᱩᱰᱩ ᱠᱚ ᱠᱩᱜᱮ ᱱᱟᱜ ᱩᱱᱠᱩᱼᱼ ᱥᱮᱸᱫᱽᱨᱟ ᱠᱚ ᱪᱟᱞᱟᱜᱼᱟ ᱟᱨ ᱚᱱᱠᱟ ᱜᱮ ᱾ ᱟᱨ ᱟᱞᱮ ᱥᱮᱫ ᱫᱚ ᱱᱟᱜ ᱞᱝ ᱞᱟᱹᱭ ᱠᱷᱟᱱᱡ ᱞᱤᱧ ᱱᱟᱜ ᱵᱩᱨᱩ ᱠᱚ ᱢᱮᱱᱟᱜᱼᱟ, ᱵᱤᱨ ᱵᱩᱨᱩ ᱠᱚ ᱵᱟᱱᱟᱨ ᱜᱮ ᱢᱮᱱᱟᱜᱼᱟ ᱾ ᱟᱫᱚᱼᱼ ᱟᱞᱮ ᱫᱚ ᱱᱟᱜ ᱵᱤᱨ ᱥᱮᱫ ᱜᱮ ᱵᱩᱨᱩ ᱥᱮᱫ ᱜᱮᱞᱮ ᱥᱮᱸᱫᱽᱨᱟ ᱫᱚᱞᱮ ᱨᱟᱠᱟᱵᱚᱜ ᱛᱟᱦᱮᱱᱟ, ᱟᱨ ᱞᱮ ᱥᱮᱸᱫᱽᱨᱟ ᱠᱚ ᱛᱟᱦᱮᱱᱟ ᱳᱭ ᱾
ᱟᱪᱪᱷᱟ ᱜᱚᱢᱠᱮ ᱪᱤᱞᱤ ᱪᱤᱞᱤ ᱠᱚᱵᱤᱱ ᱥᱮᱸᱫᱽᱨᱟ ᱠᱚᱣᱟ ᱾
ᱟ ᱵᱤᱨ ᱨᱮᱢᱟ ᱱᱟᱦ ᱟᱹᱰᱤᱜᱟᱱ ᱡᱤᱵᱽᱼᱡᱤᱭᱟᱹᱞᱤ ᱠᱚ ᱢᱮᱱᱟᱜ ᱠᱚ, ᱟᱫᱚ ᱱᱟᱜ ᱩᱱᱠᱩ ᱵᱩᱨᱩ ᱠᱚ ᱨᱮᱫᱚ ᱱᱟᱜ ᱩᱱᱠᱩ ᱥᱩᱠᱨᱤ ᱵᱤᱨ ᱥᱩᱠᱨᱤ ᱜᱮ ᱩᱱᱠᱩ ᱜᱮ, ᱡᱟᱹᱥᱛᱤ ᱫᱚ ᱱᱟᱜ ᱞᱮ ᱥᱟᱵ ᱵᱟᱲᱟ ᱠᱚ ᱛᱟᱦᱮᱱᱟ, ᱵᱤᱨ ᱥᱩᱠᱨᱤ ᱫᱚᱼᱼ ᱪᱟᱥ ᱠᱟᱜᱼᱟ ᱞᱮ ᱡᱚᱸᱰᱨᱟ ᱟᱫᱚ ᱡᱚᱢ ᱠᱚ ᱦᱤᱡᱩᱜᱼᱟ ᱟᱫᱚ ᱯᱟᱹᱥᱤ ᱛᱟᱹᱨ ᱠᱚᱠᱚ ᱞᱟᱠᱛᱟᱨ ᱠᱚᱞᱮ ᱟ ᱠᱚᱸᱰᱷᱟ ᱦᱚᱸᱛᱟᱦᱮᱱᱟ ᱟᱫᱚ ᱠᱚ ᱯᱟᱹᱥᱤ ᱞᱮᱱ ᱠᱷᱟᱱ ᱱᱟᱜ ᱟᱫᱚ ᱟᱹᱰᱤᱼᱼ ᱟᱴ ᱡᱤᱞ ᱠᱚ ᱦᱩᱭᱩᱜ ᱛᱟᱦᱮᱱᱟ ᱦᱚᱭ ᱾
ᱟᱪᱪᱷᱟ ᱟᱪᱪᱷᱟ ᱦ ᱩᱱᱠᱩ ᱵᱮᱥ ᱡᱟᱦᱟᱸᱭ ᱵᱤᱱ ᱞᱟᱹᱭ ᱠᱮᱫᱼᱟ ᱥᱮ, ᱩᱱᱠᱩ ᱢᱟᱦᱟᱜ ᱤᱧ ᱢᱟ ᱵᱟᱹᱧ ᱧᱮ ᱟᱠᱟᱫ ᱠᱟᱣᱟᱜ ᱟᱸᱡᱚᱢ ᱜᱤᱧ ᱟᱸᱡᱚ ᱩᱱᱠᱩ ᱫᱚ ᱢᱚᱛᱞᱚᱵ ᱜᱮᱜᱮᱨ ᱜᱮᱭᱟ ᱥᱮ ᱩᱱᱠᱩ ᱫᱚ,
ᱦᱚᱭ ᱜᱚᱝᱠᱮ ᱜᱮᱜᱮᱨ ᱫᱚᱠᱚ ᱜᱮᱜᱮᱨ ᱜᱮᱭᱟ ᱱᱟᱜ ᱮᱱᱛᱮᱫ ᱩᱱᱝᱠᱢᱼᱼ ᱥᱟᱵᱮᱭᱟᱢ ᱥᱮ ᱩᱱᱠᱩᱢ ᱜᱚᱡᱮᱭᱟ ᱟᱫᱚ ᱚᱱᱠᱟ ᱢᱟ ᱦᱟᱜ ᱠᱚ ᱜᱮᱜᱮᱨ ᱜᱤ᱾ ᱩᱱᱠᱩ ᱥᱩᱠᱨᱤ ᱦᱚᱠᱚ ᱜᱮᱜᱮᱨ ᱜᱮ ᱚᱱᱟ ᱢᱟ᱾ ᱟᱫᱚ ᱩᱱᱠᱩ ᱫᱚ ᱵᱚᱛᱚᱨ ᱡᱟᱞᱟ ᱛᱮᱠᱚ ᱜᱮᱜᱨᱟ ᱟᱨ ᱱᱚᱝᱠᱟ ᱦᱚᱲ ᱧᱮᱞ ᱠᱟᱛᱮᱼᱼ ᱛᱮᱫ ᱫᱚ ᱵᱟᱠᱚ ᱜᱮᱜᱨᱟ ᱡᱮᱢᱚᱱ ᱱᱩᱠᱩ ᱥᱩᱠᱨᱤ ᱦᱚᱸ ᱡᱚᱠᱷᱚᱱ ᱠᱚ ᱦᱚᱯᱚᱱᱚᱜ ᱛᱟᱦᱮᱱᱟ᱾ ᱩᱱ ᱥᱚᱢᱚᱭ ᱮᱸᱜᱟᱣᱟᱜ ᱥᱩᱨ ᱥᱮᱫ ᱪᱟᱞᱟᱜ ᱵᱮᱱ ᱥᱮ ᱦᱟᱜ ᱱᱚᱝᱠᱟᱭ᱾ ᱫᱟᱹᱵ ᱮᱱᱟ ᱟᱨ ᱜᱮᱨ ᱦᱚᱸᱭ ᱫᱟᱲᱮᱭᱟᱵᱤᱱᱟ ᱦᱳᱭ ᱥᱮ᱾
ᱟᱪᱪᱷᱟ ᱦᱚᱜᱼᱱᱟ ᱢᱟ ᱡᱚᱛᱚ ᱤᱭᱟᱹ ᱴᱷᱮᱡ ᱜᱮ ᱦᱮᱱᱟᱜᱼᱟ᱾
ᱱᱤᱡᱮᱨᱟᱜ ᱡᱤᱣᱤ ᱵᱟᱧᱪᱟᱜ ᱞᱟᱹᱜᱤᱫ ᱛᱮᱫᱚ ᱱᱟᱦᱟᱜ ᱠᱚ ᱜᱮᱮᱜᱮᱨ ᱜᱮᱭᱟ ᱦᱳᱭ ᱚᱱᱟᱢᱟ ᱠᱟᱱ ᱜᱮ
ᱦᱮᱸ ᱦᱮᱸ ᱦᱮᱸ ᱚᱱᱟ ᱥᱟᱹᱨᱤᱭᱟᱜ ᱜᱮᱵᱤᱱ ᱞᱟᱹᱭ ᱠᱮᱜᱼᱟ᱾ ᱦᱚ ᱟᱪᱪᱷᱟ᱾
ᱛᱟᱦᱚᱞᱮ ᱜᱚᱝᱠᱮ ᱡᱚᱠᱷᱚᱱᱼᱼ ᱥᱟᱠᱨᱟᱛ ᱠᱚ ᱦᱩᱭᱩᱜ ᱛᱟᱦᱮᱱᱟ ᱟᱫᱚ ᱩᱱ ᱨᱮᱢᱟ ᱮᱱᱛᱮᱫ ᱜᱩᱰᱩᱠ ᱯᱮ ᱜᱚᱡ ᱵᱟᱲᱟ ᱠᱚ ᱛᱟᱦᱮᱱᱟ? ᱛᱟᱦᱚᱞᱮ ᱛᱚᱵᱮ ᱱᱚᱝᱠᱟ ᱠᱟᱹᱴᱤᱡ ᱢᱟᱹᱴᱮᱡ ᱚᱱᱠᱟ ᱠᱩᱞᱟᱹᱭ ᱠᱚ ᱥᱮ ᱚᱱᱠᱟ ᱡᱷᱩᱲᱼᱼ ᱯᱩᱨᱟ. ᱠᱚ ᱦᱮᱡ ᱵᱟᱲᱟᱜ ᱠᱟᱱᱟ ᱥᱮ ᱵᱟᱝ ᱟᱯᱮ ᱥᱮᱫ ᱫᱚ ᱵᱤᱨ ᱡᱷᱩᱲ ᱠᱚ
ᱠᱩᱞᱟᱹᱭ ᱜᱚᱝᱠᱮ ᱫᱚ ᱠᱩᱞᱟᱹᱭ ᱜᱚᱝᱠᱮ ᱫᱚ ᱵᱟᱹᱧ ᱵᱩᱡᱷᱟᱹᱣ ᱮᱫᱟ ᱟᱨ ᱫᱷᱟᱨᱟ ᱵᱩᱡᱷᱟᱹᱣ ᱧᱚᱜ ᱵᱤᱱ ᱞᱟᱹᱭ ᱞᱮᱠᱷᱟᱱ ᱵᱮᱥ ᱠᱚᱜᱼᱟ᱾
ᱠᱩᱞᱟᱹᱭ ᱵᱟᱵᱮᱱ ᱵᱩᱡᱮᱫ ᱠᱟᱱᱟ?
ᱵᱟᱝᱼᱟ? ᱩᱱᱠᱩ ᱠᱩᱞᱟᱹᱭ ᱢᱟᱱᱮ ᱫᱚ ᱩᱱᱠᱩ ᱤᱭᱟᱹ ᱛᱚ ᱪᱮᱫ ᱠᱚ ᱢᱮᱛᱟ ᱠᱚᱣᱟ ᱱᱟᱦᱟᱜ? ᱩᱱᱠᱩ ᱫᱮ ᱫᱟᱨᱮ ᱠᱚ ᱫᱮᱡᱚᱜ ᱫᱚ ᱱᱟᱜᱼᱼ ᱪᱟᱭᱞᱚᱢ ᱠᱟᱛᱮ ᱩᱱᱠᱩ ᱛᱚ ᱫᱮᱤᱭᱟ ᱨᱮᱛᱟᱠᱚ ᱦᱮᱸᱫᱮ
ᱵᱟᱝ ᱜᱚᱢᱠᱮ ᱠᱩᱞᱟᱹᱭ ᱫᱚ ᱩᱱᱠᱩ ᱫᱚᱠᱚ ᱢᱮᱛᱟ ᱠᱚᱣᱟ ᱠᱩᱞᱱᱟᱟᱹᱭ ᱫᱚᱠᱚᱼᱼ ᱩᱞᱟᱹᱭ ᱵᱟᱵᱮᱱ ᱵᱟᱰᱟᱭ ᱠᱷᱟᱡ ᱫᱚ ᱱᱟᱦᱟᱜ ᱯᱟᱞᱮ ᱦᱩᱭ ᱫᱟᱲᱮᱼᱟ ᱚᱝᱠᱟ ᱡᱩᱫᱟᱹ ᱡᱩᱫᱟᱹ ᱟᱹᱛᱩ᱾ ᱟᱛᱳ ᱥᱮᱫ ᱡᱩᱫᱟᱹ ᱡᱩᱫᱟᱹ ᱫᱤᱥᱚᱢ ᱥᱮᱫ ᱡᱩᱫᱟᱹ ᱡᱩᱫᱟᱹ ᱵᱚᱱ ᱢᱮᱛᱟ ᱠᱚᱣᱟ ᱠᱩᱞᱟᱹᱭ ᱫᱚ ᱦᱜ ᱚᱱᱟ ᱢᱤᱫᱴᱮᱱᱼᱼ ᱠᱟᱹᱴᱤᱡ ᱥᱚᱢᱚᱭ ᱠᱤ ᱠᱤᱛᱟᱹᱵ ᱨᱮ ᱵᱟᱵᱮᱱ ᱟᱸᱡᱚᱢ ᱠᱟᱜᱼᱟ ᱪᱚᱴ ᱫᱟᱨᱮ ᱠᱷ ᱱᱟᱨᱤᱭᱮᱞ ᱧᱩᱨᱩᱭᱮᱱᱟ ᱟᱨᱮ ᱫᱟᱹᱲ ᱠᱮᱜᱼᱟ ᱟᱹᱰᱤ ᱤᱥᱯᱤᱰ ᱠᱚ ᱫᱟᱹᱲᱟ ᱠᱟᱹᱴᱤᱡ ᱠᱟᱹᱴᱤᱡ ᱠᱚ ᱛᱟᱦᱮᱱᱟ᱾ ᱟᱹᱰᱤ ᱨᱟᱹᱥ ᱠᱟᱛᱮᱜ ᱠᱚ ᱫᱟᱹᱲ ᱛᱟᱦᱮᱱᱟ ᱜᱚᱝᱠᱮ ᱪᱩᱲᱩᱜ ᱪᱩᱲᱩᱜ ᱞᱟᱹᱴᱩ, ᱞᱟᱹᱴᱩ, ᱼᱼ ᱩᱱᱠᱩ ᱢᱟ ᱚᱲᱟᱜ ᱠᱚᱨᱮ ᱦᱚᱸᱠᱚ ᱟᱹᱥᱩᱞ ᱵᱟᱲᱟ ᱠᱚ ᱛᱟᱦᱮᱱ ᱜᱮᱭᱟ᱾
ᱟᱪᱪᱷᱟ᱾
ᱦᱳᱭ ᱟᱫᱚ ᱱᱟᱦᱟᱜ ᱩᱱᱠᱩ ᱢᱮᱱᱟᱜ ᱠᱚᱣᱟ ᱟᱹᱰᱤ ᱡᱟᱹᱥᱛᱤ ᱟᱫᱚ ᱩᱱᱠᱩ ᱞᱮ ᱥᱟᱵ ᱵᱟᱲᱟᱼᱼ ᱠᱩ ᱛᱟᱦᱮᱱᱟ ᱟᱨ ᱱᱩᱠᱩ ᱛᱚᱵᱮ ᱛᱩᱭᱩ ᱠᱚᱫᱚ ᱢᱮᱱᱟᱜ ᱠᱚᱣᱟ ᱥᱮ ᱵᱟᱝ ᱛᱚᱵᱮ ᱛᱩᱭᱩ ᱦᱚᱸᱵᱮᱱ ᱵᱩᱡ ᱛᱟᱦᱮᱱᱟ ᱥᱮ ᱵᱟᱝ?
ᱦᱚᱸ ᱦᱚᱸ ᱵᱩᱡᱟᱹᱜ ᱠᱟᱱᱟ ᱛᱩᱭᱩ ᱫᱚ ᱦᱮᱱᱟᱜ ᱫᱚ ᱦᱮᱱᱟᱜ ᱠᱚᱣᱟ ᱟᱞᱮᱼᱼ ᱥᱮᱸᱫᱽᱨᱟᱹ ᱫᱚᱠᱚ ᱵᱟᱠᱚ ᱪᱟᱞᱟᱜᱼᱟ ᱩᱱᱠᱩ, ᱨᱩᱱᱰᱟᱹ ᱦᱟᱜ ᱱᱤᱭᱟᱹ ᱫᱷᱟᱣ ᱱᱟᱜ ᱤᱭᱟᱹ ᱥᱮ ᱤᱭᱟᱹ ᱞᱮᱠᱷᱟᱱ ᱟᱨᱚ ᱠᱚ ᱦᱤᱡᱩᱜᱼᱟ ᱱᱟ ᱱᱤᱛ ᱢᱟ ᱵᱟᱠᱚ ᱧᱮᱞᱚᱜ ᱠᱟᱱᱟ ᱩᱱᱠᱩ ᱦᱩᱰᱟᱹ ᱠᱚᱢᱟ᱾ ᱮᱠᱷᱟᱱ ᱦᱩᱲᱩ ᱱᱟᱜ ᱢᱟᱨᱟᱝ ᱞᱮᱠᱷᱟᱱ ᱤᱱ ᱡᱚᱦᱚᱜ ᱜᱮᱠᱚ ᱱᱟᱦᱟᱜ ᱩᱰᱩᱠᱚᱜᱼᱟ᱾ ᱩᱱᱠᱩ ᱢᱟ ᱟᱞᱮ ᱱᱟᱛᱮ ᱢᱟ᱾
ᱚ ᱟᱨ ᱛᱟᱦᱚᱞᱮ ᱜᱚᱝᱠᱮ ᱦᱟᱹᱛᱤ ᱢᱮᱱᱟᱜ ᱠᱚᱣᱟ ᱥᱮ ᱵᱟᱝ ᱦᱟᱹᱛᱤ?
ᱦᱟᱛᱤ ᱫᱚ ᱜᱚᱝᱠᱮ ᱤᱧᱢᱟ ᱱᱤᱛ ᱫᱟᱹᱵᱤᱡ ᱧᱮᱞ ᱜᱮ ᱵᱟᱹᱧ ᱧᱮᱞ ᱟᱠᱟᱫ ᱠᱚᱣᱟᱼᱼ ᱡᱟᱦᱟᱸ ᱯᱷᱚᱸ ᱵᱟᱲᱟ ᱠᱚᱨᱮ ᱟᱨ ᱵᱩᱨᱩ ᱥᱟᱺᱜᱤᱧ ᱜᱮᱭᱟ ᱥᱮ ᱮᱱᱠᱷᱟᱱ ᱵᱟᱹᱧ ᱧᱮᱞ ᱟᱠᱟᱫ ᱠᱚᱣᱟ ᱱᱟᱦᱟᱜ ᱟᱨ ᱱᱚᱝᱠᱟ ᱪᱟᱞᱟᱣ ᱵᱟᱲᱟ ᱦᱚᱸ ᱚᱱᱠᱟ ᱟᱹᱛᱩ ᱨᱮ ᱵᱟᱭ ᱪᱟᱞᱟᱣ ᱵᱟᱲᱟ ᱦᱩᱭᱟᱠᱟᱱᱟ ᱦᱳᱭ ᱦᱳᱭ ᱟᱨ ᱚᱱᱠᱟ ᱟᱹᱛᱩ ᱪᱟᱞᱟᱣ ᱠᱟ ᱠᱟᱛᱮᱫ ᱛᱟᱦᱮᱸ ᱦᱚᱸ ᱵᱟᱹᱧ ᱛᱟᱦᱮᱸ ᱠᱟᱱᱟ ᱥᱮ᱾
ᱦᱳᱭ᱾
ᱡᱟᱦᱟᱸ ᱨᱮᱜᱤᱧ ᱪᱟᱞᱟᱣ ᱠᱟᱱᱟ, ᱟᱨ ᱥᱚᱸᱜᱮ ᱜᱤᱧ ᱨᱩᱣᱟᱹᱲ ᱟᱠᱟᱱᱟ ᱱᱟᱸᱜ᱾
ᱦᱳᱭ ᱱᱩᱠᱩ ᱛᱟᱹᱞᱩᱜ ᱱᱩᱠᱩ ᱛᱟᱹᱨᱩᱵ ᱤᱧ ᱢᱮᱱ ᱞᱮ ᱠᱟᱱ ᱦᱟᱹᱛᱤ ᱠᱚᱫᱚ ᱦᱟᱹᱛᱤ ᱦᱩᱭ ᱱᱟᱠᱚ᱾ ᱟᱨ ᱨᱩᱰᱟᱹ ᱠᱚ ᱦᱩᱭᱱᱟ ᱠᱚ ᱦᱟᱰᱜᱟᱨ ᱠᱚ ᱦᱩᱭᱱᱟ᱾ ᱥᱳᱜᱚᱫ ᱠᱚ ᱦᱩᱭᱱᱟ᱾ ᱟᱨᱦᱚᱸ ᱟᱹᱰᱤ ᱜᱟᱱ ᱩᱱᱠᱩ
ᱦᱩᱸ
ᱪᱤᱞᱤ ᱠᱚ ᱢᱮᱱᱟᱜ ᱠᱚᱣᱟ ᱱᱟᱜ ᱩᱱᱠᱩ ᱫᱚ ᱟᱞᱮᱥᱮᱫ ᱫᱚ ᱟᱹᱰᱤ ᱠᱟᱡᱟᱠ ᱢᱮᱱᱟᱜ ᱠᱚᱣᱟ᱾ ᱡᱮᱢᱚᱱ ᱟᱢ ᱵᱤᱧᱮᱢ ᱢᱮᱱ ᱠᱮᱭᱟ, ᱡᱟᱢᱲᱩᱢ ᱢᱮᱱ ᱠᱮᱭᱟ ᱦᱳᱭ᱾
ᱦᱩᱸ ᱦᱩᱸ ᱵᱩᱨᱩ ᱫᱟᱨᱮ ᱦᱚᱲ ᱛᱚ ᱡᱷᱚᱛᱚ ᱠᱚᱯᱮ ᱧᱮᱞ ᱟᱠᱟᱫ ᱠᱚᱣᱟ᱾
ᱦᱳᱭ ᱵᱩᱨᱩ ᱫᱟᱨᱮ ᱦᱚᱲ ᱫᱚ ᱱᱟᱦᱟᱼᱜ ᱟᱨ ᱡᱤᱵᱽᱼᱡᱤᱭᱟᱹᱞᱤ ᱠᱚᱫᱚ ᱱᱟᱦᱟᱸᱜ ᱟᱹᱰᱤ ᱠᱚ ᱢᱮᱱᱟᱜ ᱠᱚᱣᱟ᱾ ᱟᱹᱰᱤ ᱠᱚ ᱧᱮᱞᱚᱜᱼᱟ, ᱧᱮᱞ ᱧᱮᱞ ᱠᱚ ᱛᱟᱦᱮᱱᱟᱠᱚ ᱦᱳᱭᱥᱮ᱾
ᱦᱮᱸᱼ
ᱛᱟᱦᱚᱞᱮ ᱦᱟᱹᱲᱩ ᱠᱚ ᱛᱚᱵᱮ ᱠᱚ ᱦᱮᱡ ᱵᱟᱲᱟᱜ ᱛᱟᱦᱮᱱᱟ ᱥᱮ ᱟᱯᱮᱥᱮᱫ
ᱦᱚᱸ ᱜᱚᱝᱠᱮ ᱦᱚᱸ ᱩᱱᱠᱩ ᱠᱚ ᱦᱤᱡᱩᱜ ᱜᱮᱭᱟ ᱠᱚ ᱦᱟᱸᱜ᱾ ᱚᱱᱠᱟ ᱩᱞ ᱵᱟᱭ ᱡᱚᱜ ᱥᱚᱢᱚᱭ ᱚᱱᱠᱟ ᱥᱤᱛᱩᱝ ᱫᱤᱱ ᱦᱟᱜ ᱤᱱ ᱡᱚᱦᱚᱜ ᱠᱚ ᱦᱤᱡᱩᱜᱼᱟ᱾ ᱩᱱᱠᱩ ᱦᱩᱲᱩ ᱠᱚ᱾ ᱟᱨ ᱠᱟᱭᱨᱟ ᱠᱚ ᱤᱭᱟᱹ ᱠᱚ ᱡᱚᱦᱚᱜ ᱦᱤᱡᱩᱜ ᱜᱮᱭᱟ ᱠᱚ ᱩᱱᱡᱳᱠᱷᱱ ᱦᱚᱸ᱾
ᱦᱳᱭ ᱦᱳᱭ ᱦᱟᱹᱲᱩ ᱫᱚ ᱱᱟᱦᱟᱜ ᱱᱚᱝᱠᱟᱱ ᱤᱭᱟᱹ ᱡᱟᱱᱣᱟ ᱨᱮᱢ ᱢᱮᱱ ᱫᱟᱲ ᱟᱠᱚᱣᱟ᱾ ᱡᱟᱦᱟᱸ ᱫᱚ ᱩᱝᱠᱩ ᱯᱷᱚᱞ ᱠᱩ ᱡᱚᱢ ᱚᱱᱟ ᱤᱭᱟᱹ ᱡᱚ ᱵᱤᱞᱤ ᱠᱩ ᱡᱚᱢᱟ᱾ ᱡᱮᱢᱚᱱ ᱟᱺᱡᱤᱨ ᱵᱤᱞᱤᱜ ᱥᱚᱢᱚᱭ ᱠᱚ ᱦᱤᱡᱩᱜ-ᱟ᱾ ᱦᱳᱭᱥᱮ ᱡᱟᱹᱱᱩᱢ ᱵᱤᱞᱤ ᱥ ᱥᱚᱢᱚᱭ ᱠᱚ ᱦᱤᱡᱩᱜ-ᱟ᱾ ᱟᱫᱚ ᱵᱟᱹᱭ ᱵᱟᱹᱭᱛᱮ ᱵᱩᱨᱩ ᱠᱷᱚᱡ ᱠᱩ ᱯᱷᱮᱰᱚᱜ ᱛᱮᱦᱮᱱᱟ᱾
ᱦᱮᱸ ᱦᱮᱸ ᱟᱞᱮ ᱥᱮᱱ ᱫᱚ ᱵᱩᱨᱩ ᱦᱚᱸ ᱵᱟᱹᱱᱩ ᱟᱱᱤ ᱯᱷᱤᱨᱵᱷᱤ ᱚᱠᱟ ᱥᱮᱫ ᱞᱮᱠᱟ ᱠᱚ ᱦᱤᱡᱩᱜ ᱠᱟᱱᱟ᱾ ᱵᱟᱹᱧ ᱴᱷᱤᱠᱟᱹ ᱫᱟᱲᱮᱭᱟᱜ ᱠᱟᱱᱟ ᱠᱤᱱᱛᱩ ᱦᱟᱹᱡᱩᱜ ᱦᱩᱭᱩᱜ ᱠᱟᱱ ᱜᱮᱭᱟ ᱤᱭᱟᱹ ᱡᱚᱦᱚᱜ ᱥᱤᱛᱩᱝ ᱡᱚᱦᱚᱜ ᱱᱟᱸᱜ ᱩᱞ ᱠᱚ ᱵᱤᱞᱤ ᱡᱚᱦᱚᱜ ᱠᱟᱭᱨᱟ ᱠᱷᱟᱱᱴᱟ ᱠᱚ ᱡᱚᱦᱚᱜ ᱩᱱ ᱡᱚᱦᱚᱜ ᱠᱚ, ᱦᱤᱡᱩᱜ ᱜᱮᱭᱟ ᱠᱚ᱾
ᱦᱳᱭ ᱦᱳᱭ ᱦᱳᱭ ᱚᱱᱟ ᱢᱟ ᱟᱹᱰᱤ ᱱᱟᱯᱟᱭ ᱠᱟᱛᱷᱟ ᱵᱮᱱ ᱞᱟᱹᱭ ᱠᱮ-ᱟ ᱥᱟᱹᱨᱤᱜᱤ᱾ ᱩᱞ ᱵᱤᱞᱤ ᱠᱩ ᱠᱟᱱᱴᱷᱟᱲ ᱵᱤᱞᱤ ᱠᱩ ᱩᱱ ᱥᱚᱢᱚᱭ ᱚᱠᱛᱮ ᱠᱚ ᱦᱤᱡᱩᱜ ᱛᱮᱦᱮᱱᱟ᱾ ᱚᱢ ᱞᱟᱹᱜᱤᱫ ᱛᱮ ᱟᱫᱚ ᱢᱤᱜᱴᱮᱱ ᱱᱚᱣᱟ ᱵᱩᱡᱷᱟᱹᱜ ᱵᱩᱡᱷᱟᱹᱣ ᱨᱮᱭᱟᱜ ᱠᱟᱛᱷᱟ ᱫᱚ ᱱᱚᱣᱟ ᱠᱟᱱ ᱜᱮᱭᱟ ᱡᱮ
ᱟᱵᱩ ᱩᱱᱠᱩ ᱪᱮᱫ ᱞᱮᱠᱟ ᱠᱟᱛᱮᱫ ᱢᱟᱱᱮ᱾ ᱟᱵᱚ ᱵᱤᱪ ᱨᱤᱠᱚ ᱦᱤᱡᱩᱜ ᱠᱟᱱᱟ ᱟᱨ ᱠᱚ ᱡᱚᱢ ᱤᱫᱤᱭᱮᱫᱟ᱾ ᱵᱩᱡᱮᱜ ᱠᱟᱱᱟ ᱠᱚ ᱱᱚᱣᱟ ᱫᱚ ᱡᱚᱢ ᱡᱤᱱᱤᱥ ᱠᱟᱱᱟ᱾ ᱟᱨ ᱟᱵᱩ ᱢᱚᱸᱡᱽ ᱜᱤ ᱦᱚᱲ ᱠᱚᱦᱚᱸ ᱱᱟᱯᱟᱭ ᱜᱮᱵᱩᱱ ᱵᱟᱰᱟᱭᱚᱜ ᱦᱳᱭ ᱥᱮ
ᱟᱨ ᱱᱚᱝᱠᱟ ᱟᱯᱮ ᱥᱮᱫ ᱫᱚ ᱩᱝᱠᱩ ᱯᱟᱨᱣᱟ ᱡᱟᱦᱟᱸ ᱵᱟᱚ ᱢᱮᱛᱟ ᱠᱚᱣᱟ ᱯᱟᱨᱣᱟ᱾ ᱪᱮᱸᱬᱮᱸ ᱱᱟᱜ᱾
ᱦᱳᱭᱼᱦᱳᱭ
ᱩᱱᱠᱩ ᱫᱚ ᱦᱮᱱᱟᱜ ᱠᱚᱣᱟ ᱥᱮ ᱢᱩᱪᱟᱹᱫ ᱪᱟᱵᱟ ᱠᱟᱱᱟ ᱠᱚ ᱟᱯᱮ ᱚᱱᱛᱮ ᱫᱚ᱾
ᱢᱮᱱᱟᱜ ᱠᱚᱜᱮᱭᱟ ᱜᱚᱝᱠᱮ ᱡᱚᱛᱚ ᱦᱚᱲ ᱚᱲᱟᱜ ᱨᱮ ᱟ ᱯᱨᱣᱟ ᱫᱚ ᱴᱩᱠᱩᱡ ᱠᱚ ᱟᱠᱟᱠᱟᱣ ᱟᱠᱟᱜ ᱠᱚᱣᱟ᱾ ᱟᱫᱚ ᱚᱫᱷᱟ ᱚᱡᱷᱟ᱾ ᱠᱟᱹᱢᱨᱩ ᱜᱷᱟᱹᱲᱤᱡ ᱞᱟᱜᱟᱜ ᱛᱟᱦᱮᱱᱟ ᱛᱚ ᱢᱟᱱᱥᱤᱠ ᱠᱚᱨᱮ ᱤᱭᱟᱹ ᱠᱚᱨᱮ᱾
ᱩᱱ ᱚᱠᱛᱮ ᱫᱚ ᱱᱟᱦᱟᱜ ᱩᱝᱠᱩ, ᱚᱱᱟ ᱴᱟᱝᱠᱤ ᱠᱷᱚᱡ ᱜᱤ ᱠᱚ ᱟᱠᱷᱨᱤᱧ ᱠᱚᱣᱟ ᱦᱟᱸᱰᱮ᱾ ᱡᱟᱦᱟᱸᱭ ᱚᱲᱟᱜ ᱨᱤᱜᱤ ᱠᱚ ᱟᱠᱷᱨᱤᱧ ᱠᱚᱣᱟ, ᱚᱸᱰᱮ ᱪᱟᱞᱟᱜ ᱠᱟᱛᱮᱫ ᱢᱟᱡ ᱟᱹᱜᱩ ᱫᱟᱲᱮ ᱭᱟᱠᱚᱣᱟ ᱦᱳᱭ᱾
ᱦᱮᱸ ᱜᱚᱝᱠᱮ ᱟᱞᱮ ᱱᱚᱛᱮ ᱟᱞᱮ ᱱᱚᱛᱮᱢᱟ ᱩᱝᱠᱩ ᱯᱟᱣᱨᱟ ᱠᱚ ᱢᱩᱪᱟᱹᱫ ᱪᱟᱵᱟ ᱟᱠᱟᱱᱟ ᱦᱟᱸᱜ ᱵᱟᱹᱱᱩᱜ ᱠᱚᱣᱟ ᱮᱱᱠᱷᱟᱱ ᱢᱟᱭᱟᱝ ᱡᱟᱦᱟᱸᱭ ᱛᱚᱣᱟ ᱠᱚ ᱜᱤᱰᱤ ᱡᱚᱜ ᱮᱱᱠᱷᱟᱱ ᱯᱟᱨᱟ ᱠᱚ ᱠᱚ ᱦᱤᱡᱩᱜ-ᱟ ᱱᱚᱛᱮ ᱨᱮ ᱢᱟ ᱯᱟᱨᱣᱟ ᱠᱚᱜᱮ ᱦᱟᱸᱜ ᱠᱚ ᱱᱮᱞ ᱧᱟᱢᱚᱜ ᱠᱟᱱᱟ ᱟᱨ ᱩᱝᱠᱩ ᱯᱚᱛᱟᱢ ᱵᱟᱠᱚ ᱢᱮᱛᱟᱠᱚ ᱠᱟᱱᱟ ᱯᱚᱛᱟᱢ
ᱦᱮᱸ ᱦᱮᱸ ᱯᱳᱛᱟᱢ ᱯᱳᱛᱟᱢ ᱦᱳᱭ
ᱦᱳᱭ ᱩᱝᱠᱩ ᱜᱮᱠᱚ ᱧᱮᱞᱚᱜ ᱠᱟᱱᱟ ᱟᱨ ᱩᱝᱠᱩ ᱯᱟᱨᱟ ᱫᱚ ᱱᱟᱜ ᱢᱩᱪᱟᱹᱫ ᱪᱟᱵᱟ ᱠᱟᱱᱟ ᱠᱚ ᱟᱞᱮ ᱱᱚᱛᱮ ᱢᱟ ᱡᱟᱦᱟᱸ ᱱᱮᱞᱚᱜ ᱠᱟᱱᱟ ᱱᱟᱜ ᱚᱱᱟ ᱠᱷᱟᱹᱛᱤᱨ ᱠᱩᱞᱤ ᱠᱮᱫ ᱵᱤᱱᱤᱧ ᱠᱤ ᱟᱯᱮ ᱚᱱᱛᱮ ᱦᱮᱱᱟᱜ ᱠᱚᱣᱟ ᱥᱮ ᱵᱟᱝᱟ?
ᱦᱳᱭ ᱯᱟᱨᱣᱟ ᱫᱚ ᱱᱟᱦᱟᱜ ᱯᱚᱛᱟᱢ ᱞᱮᱠᱟ ᱠᱚ ᱧᱮᱞᱚᱜ ᱛᱟᱦᱮᱱᱟ ᱟᱫᱚ ᱡᱩᱫᱤᱢ ᱢᱮᱱ ᱠᱷᱟᱡ ᱱᱟᱦᱟᱜ ᱮᱠᱫᱚᱢ ᱥᱮᱢ ᱥᱮᱢ ᱜᱮ ᱢᱮᱱᱟᱜ ᱠᱚᱣᱟ ᱵᱟᱱᱟᱨ ᱜᱮ ᱥᱚᱢᱟᱱ ᱥᱚᱢᱟᱱ ᱜᱮ ᱟᱫᱚ ᱢᱮᱱᱠᱷᱟᱱ ᱨᱟᱜ ᱫᱚ ᱱᱟᱦᱟᱜ ᱛᱷᱚᱲᱟ ᱵᱷᱮᱜᱟᱨ ᱧᱚᱜ ᱜᱮᱛᱟ ᱠᱚᱣᱟ ᱦᱳᱭ ᱥᱮ
ᱦᱮᱸ ᱦᱮᱸ
ᱟᱫᱚ ᱱᱟᱦᱟᱜ ᱛᱷᱚᱲᱟ ᱞᱟᱯᱷᱟᱝ ᱫᱟᱨᱮ ᱨᱮᱠᱚ ᱫᱮᱡᱚᱜ ᱛᱟᱦᱮᱱᱟ ᱟᱨ ᱱᱩᱠᱩ ᱫᱚ ᱫᱟᱨᱮ ᱠᱚᱫᱚ ᱵᱟᱠᱚ ᱟᱫᱚᱜ ᱛᱟᱦᱮᱱᱟ ᱯᱟᱨᱣᱟ ᱫᱚ ᱟᱹᱰᱤ ᱠᱚᱢ ᱜᱮ ᱱᱩᱠᱩ ᱫᱚ ᱫᱟᱨᱮ ᱱᱩᱠᱩ ᱫᱚ ᱠᱷᱮᱛ ᱨᱮᱠᱚ ᱟᱫᱚᱜ ᱛᱟᱦᱮᱱᱟ ᱡᱟᱦᱟᱸᱴᱟᱜ ᱠᱷᱮᱛ ᱨᱮ ᱦᱩᱲᱩ ᱠᱚ ᱢᱮᱱᱟᱜ-ᱟ ᱡᱚᱢᱟᱜ ᱢᱮᱱᱟᱜᱼᱟ ᱚᱛ ᱨᱮᱠᱚ ᱟᱹᱛᱤᱧᱚᱜ ᱛᱟᱦᱮᱱᱟ ᱟᱨ ᱡᱟᱹᱥᱛᱤ ᱠᱟᱜ ᱫᱚ ᱦᱳᱭ ᱟᱨ ᱯᱟᱣᱨᱟ ᱫᱚ ᱦᱟᱸᱜ ᱧᱮᱞ ᱯᱚᱛᱟᱢ ᱫᱚ ᱦᱟᱸᱜ ᱮᱢ ᱧᱮᱞ ᱠᱚᱣᱟ ᱩᱱᱠᱩ ᱫᱚ। ᱫᱟᱨᱮ ᱠᱚᱨᱮ ᱥᱮ ᱮᱱᱛᱮᱱ ᱟᱭᱢᱟ ᱡᱟᱭᱜᱟ ᱠᱚᱨᱮ ᱩᱱᱠᱩ ᱫᱚᱠᱚ ᱚᱱᱟ ᱠᱚ ᱠᱟᱹᱢᱤ ᱨᱮᱱᱟᱜ ᱠᱚ ᱫᱟᱨᱮ ᱫᱟᱨᱮ ᱠᱚᱨᱮ ᱠᱚ ᱤᱭᱟᱹ ᱯᱷᱚᱞ ᱠᱚ ᱡᱚᱢᱟ ᱚᱱᱟ ᱡᱚ ᱵᱤᱞᱤ ᱠᱚ ᱥᱮ ᱚᱱᱠᱟᱱ ᱥᱟᱠᱟᱢ ᱠᱚ ᱤᱭᱟᱹ ᱠᱚ ᱦᱳᱭ ᱥᱮ
ᱦᱮᱸ ᱦᱮᱸ
ᱛᱟᱞᱦᱮ ᱛᱚᱵᱮ ᱜᱚᱝᱠᱮ ᱪᱮᱫ ᱠᱚ ᱢᱮᱱᱟ? ᱟ ᱚᱠᱛᱮ ᱦᱚᱸ ᱱᱚᱜᱼᱚᱭ ᱵᱟᱹᱭ ᱵᱟᱹᱭᱛᱮ ᱠᱷᱩᱞᱟᱹᱜ ᱠᱟᱱ ᱛᱟᱞᱟᱝᱼᱟ
ᱦᱮᱸ
ᱥᱚᱢᱚᱭ ᱦᱚᱸ ᱛᱷᱚᱲᱟ ᱦᱳᱭ ᱮᱱᱟ ᱡᱚᱢ ᱚᱱᱟ ᱛᱟᱭᱚᱢ ᱵᱟᱲᱟ ᱦᱳᱭᱳᱜᱼᱟ ᱱᱤᱛᱚᱜ ᱫᱚ ᱛᱟᱦᱚᱞᱮ ᱢᱟ ᱛᱚᱵᱮ ᱟᱹᱰᱤ ᱱᱟᱯᱟᱭ ᱦᱳᱭ
ᱦᱩᱸ ᱜᱚᱝᱠᱮ ᱡᱚᱦᱟᱨ
ᱱᱟᱯᱟᱭ ᱜᱮᱞᱟᱝ ᱜᱟᱞᱢᱟᱨᱟᱣ ᱠᱮᱫᱼᱟ ᱦᱳᱭ᱾
ᱦᱩᱸ